ᱦᱮᱸ ᱜᱚᱢᱠᱮ ᱡᱚᱦᱟᱨ ᱜᱮ᱾
ᱡᱚᱦᱟᱨ ᱜᱮ ᱡᱚᱦᱟᱨ ᱜᱮ᱾ ᱟᱨ ᱱᱤᱫ ᱫᱷᱮᱪ ᱧᱟᱯᱟᱢ ᱦᱩᱭᱱᱟ᱾
ᱧᱟᱯᱟᱢ ᱦᱩᱭ ᱮᱱᱟ ᱱᱚᱝᱠᱟ ᱜᱮ᱾ ᱤᱞᱦᱚᱱ ᱯᱷᱤᱨᱤᱜᱮ ᱦᱮᱱᱟᱜ ᱞᱤᱧᱟᱹ᱾
ᱟᱪᱪᱷᱟ᱾
ᱛᱚ ᱜᱚᱝᱠᱮ ᱱᱤᱛᱳᱜ ᱫᱚ ᱟᱵᱚᱣᱟᱜ ᱱᱚᱣᱟ᱾ ᱡᱮᱢᱚᱱ ᱯᱚᱨᱚᱵᱽ ᱠᱚ ᱢᱮᱱᱟᱜᱼᱟ ᱦᱮᱸᱥᱮ᱾
ᱦᱮᱸ
ᱡᱮᱢᱚᱱ ᱵᱟᱦᱟ ᱯᱚᱨᱚᱵᱽ ᱵᱟᱦᱟ ᱯᱚᱨᱚᱵᱽ ᱫᱚ ᱟᱯᱮ ᱚᱱᱛᱮ ᱫᱚ ᱛᱤᱱᱟᱹᱜ ᱫᱤᱱ ᱯᱮ ᱢᱟᱱᱟᱣᱟ?
ᱵᱟᱦᱟ ᱵᱟᱦᱟ ᱵᱚᱸᱜᱟ ᱦᱮᱸ᱾
ᱟᱞᱮ ᱚᱱᱛᱮ ᱫᱚ ᱢᱟᱱᱮ ᱡᱟᱦᱟᱸ ᱵᱟᱦᱟ ᱚᱱᱟ ᱫᱚ ᱵᱮᱥᱤ ᱫᱤᱱ ᱫᱚ ᱵᱟᱝ ᱦᱩᱭᱩᱜᱼᱟ᱾ ᱚᱱᱠᱟ ᱪᱷᱳᱴᱳ ᱠᱷᱟᱴᱚ ᱧᱚᱜ ᱜᱮ ᱦᱩᱭᱩᱜᱼᱟ ᱢᱟᱱᱮ᱾ ᱟᱨ ᱢᱤᱫ ᱫᱤᱱ ᱪᱮᱫ ᱠᱚ ᱞᱟᱹᱭᱟ? ᱢᱟᱱᱮ ᱡᱟᱦᱟᱸ ᱢᱟᱜ ᱢᱚᱬᱮ ᱪᱮᱫᱠᱟ ᱦᱩᱭᱩᱜᱼᱟ ᱚᱱᱠᱟ ᱫᱚ ᱵᱟᱝ ᱦᱩᱭᱩᱜᱼᱟ ᱢᱟᱱᱮ ᱠᱟᱹᱴᱤᱡ ᱪᱷᱴᱳ ᱠᱷᱟᱴᱳ ᱧᱚᱜ ᱜᱮ ᱦᱩᱭᱩᱜᱼᱟ᱾ ᱵᱷᱟᱜᱤ ᱜᱮ ᱢᱳᱚᱴᱟᱢᱩᱴᱤ ᱠᱚ ᱢᱟᱱᱟᱣᱟ, ᱟᱨ ᱠᱚ ᱡᱟᱦᱟᱸ ᱵᱟᱥᱠᱮ ᱥᱮ ᱪᱮᱜ ᱦᱤᱞᱳᱜ ᱚᱱᱟ ᱫᱚ ᱠᱟᱹᱴᱤᱡ ᱠᱚ ᱤᱭᱟᱹ ᱵᱟᱲᱟᱭᱟᱠᱚ ᱟᱫᱚ ᱪᱮᱫ᱾
ᱫᱟᱜ ᱫᱩᱞ ᱦᱮᱸ ᱥᱮ᱾
ᱫᱟᱜ ᱫᱩᱞ ᱠᱚ ᱦᱩᱭᱩᱜ-ᱟ᱾
ᱛᱚ ᱜᱚᱝᱠᱮ ᱟᱵᱚ ᱦᱚᱜ-ᱚᱭ ᱵᱟᱦᱟ ᱫᱚ ᱯᱮ ᱫᱤᱱ ᱵᱚᱱ ᱢᱟᱱᱟᱣᱟ, ᱡᱮᱢᱚᱱ ᱮᱸᱜ ᱩᱢ ᱥᱟᱹᱨᱫᱤ ᱵᱟᱥᱠᱮ᱾
ᱦᱩᱸ᱾
ᱦᱮᱸ ᱥᱮ?
ᱦᱮᱸ᱾
ᱛᱚ ᱜᱚᱢᱠᱮ ᱩᱢ ᱦᱤᱞᱳᱜ ᱫᱚ ᱡᱮᱢᱚᱱ ᱟᱵᱚ ᱥᱮᱛᱟᱜ ᱨᱮ ᱡᱟᱦᱮᱨ ᱵᱚᱱ ᱪᱟᱞᱟᱜ-ᱟ, ᱡᱟᱦᱮᱨ ᱵᱚᱱ ᱥᱟᱯᱷᱟ ᱦᱚᱴᱚᱠᱟᱜ-ᱟ, ᱛᱟᱨᱯᱚᱨᱮ ᱚᱱᱟ ᱥᱟᱹᱲᱤᱢ ᱵᱚᱱ ᱫᱟᱞ ᱦᱚᱴᱚᱠᱟᱜ-ᱟ᱾
ᱦᱩᱸ᱾
ᱛᱚ ᱥᱟᱲᱤᱢ ᱠᱚ ᱫᱟᱞᱚᱵ ᱯᱚᱨ ᱟᱞᱮ ᱥᱮᱫ ᱫᱚ ᱥᱮᱸᱫᱽᱨᱟ ᱠᱚ ᱠᱚ ᱪᱟᱞᱟᱜ-ᱟ, ᱛᱚ ᱥᱮᱸᱫᱽᱨᱟ ᱠᱚᱫᱚ ᱯᱮ ᱪᱟᱞᱟᱜ ᱜᱮᱭᱟ ᱥᱮ ᱵᱟᱝ?
ᱥᱮᱸᱫᱽᱨᱟ ᱵᱚᱞᱛᱮ ᱪᱮᱠᱠᱟ ᱢᱟᱱᱮ ᱵᱤᱨ ᱥᱮᱸᱫᱽᱨᱟ ᱥᱮ ᱟᱹᱛᱩ ᱠᱚᱨᱮ ᱜᱮ ᱥᱮᱸᱫᱽᱨᱟ?
ᱦᱮᱸ ᱢᱟᱢᱟᱱᱮ ᱚᱱᱟ ᱫᱚ ᱧᱩᱛᱩᱢ ᱛᱮᱜᱮ ᱮᱠᱴᱩ ᱢᱤᱫ ᱜᱷᱟᱹᱲᱤ ᱪᱟᱞᱟᱜ ᱦᱩᱭᱩᱜ-ᱟ, ᱢᱟᱱᱮ
ᱱᱚᱣᱟ ᱢᱟᱱᱮ ᱧᱩᱛᱩᱢ ᱛᱮ ᱧᱩᱛᱩᱢ ᱛᱮᱜᱮ ᱵᱟ ᱦᱮᱸᱻ ᱟᱞᱮ ᱥᱮ ᱥᱮᱱ ᱫᱚ ᱚᱱᱠᱟ ᱫᱚ ᱵᱟᱠᱚ ᱪᱟᱞᱟᱜ-ᱟ, ᱥᱮᱸᱫᱽᱨᱟ ᱫᱚ ᱵᱟᱠᱚ ᱪᱟᱞᱟᱜ-ᱟ, ᱱᱚᱝᱠᱟ ᱜᱮ ᱡᱟᱥᱴ ᱥᱮᱛᱟᱜ ᱨᱮ ᱪᱟᱞᱟᱣ ᱠᱟᱛᱮ ᱠᱟᱹᱴᱤᱡ ᱤᱭᱟᱹ ᱠᱟᱛᱮᱜ ᱠᱚ ᱨᱩᱭᱟᱹᱲ ᱦᱤᱡᱩᱜ-ᱟ, ᱡᱚᱛᱚ ᱜᱮ᱾ ᱥᱟᱯᱟ ᱵᱟᱲᱟ ᱠᱟᱛᱮ ᱠᱚ ᱨᱩᱭᱟᱹᱲ ᱦᱤᱡᱩᱜ-ᱟ ᱠᱚ᱾ ᱨᱩᱭᱟᱹᱲ ᱦᱤᱡᱩᱜ-ᱟ ᱠᱚ᱾
ᱚᱻ᱾ ᱛᱚ ᱜᱚᱝᱠᱮ ᱡᱟᱦᱟᱸ ᱟᱵᱚ ᱩᱢ ᱦᱤᱞᱳᱜ ᱫᱚ ᱚᱱᱟ ᱠᱚᱜᱮ ᱵᱚᱱ ᱠᱟᱹᱢᱤ ᱵᱟᱲᱟᱭᱟ ᱦᱮᱸᱥᱮ? ᱛᱟᱨᱯᱚᱨᱮ ᱥᱟᱹᱨᱫᱤ ᱦᱤᱞᱳᱜ ᱫᱚᱻ ᱚᱠᱟ ᱞᱮᱠᱟᱯᱮ ᱠᱟᱢᱤ ᱠᱟᱢᱤ ᱦᱚᱨᱟᱭᱟ ᱟᱯᱮ ᱫᱚ?
ᱥᱟᱨᱫᱤ ᱦᱤᱞᱳᱜ ᱫᱚ ᱚᱱᱮ ᱥᱮᱛᱟᱜ ᱨᱮ ᱛᱩᱯᱩ ᱵᱟᱲᱟ ᱠᱟᱛᱮ ᱡᱚᱛᱚ ᱠᱚ ᱪᱟᱞᱟᱜ-ᱟ ᱠᱚ᱾ ᱚᱱᱮ ᱡᱮ ᱡᱟᱨ ᱪᱟᱣᱞᱮ ᱴᱟᱣᱞᱮ ᱠᱚ ᱤᱭᱟᱹ ᱠᱚ ᱥᱤᱢ ᱴᱤᱢ ᱠᱚ ᱤᱫᱤ ᱠᱟᱛᱮᱫ, ᱡᱟᱦᱟᱸᱭ ᱡᱩᱫᱤ ᱢᱟᱱ ᱴᱟᱱᱥᱤ ᱠᱚ ᱫᱚᱦᱚᱭᱟ ᱛᱟᱦᱚᱞᱮ ᱢᱮᱨᱚᱢ ᱴᱮᱨᱚᱢ ᱤᱭᱟᱹ ᱠᱚ ᱤᱫᱤ ᱠᱚᱣᱟ ᱵᱚᱫᱟᱨ ᱵᱚᱫᱟ ᱠᱚ ᱤᱫᱤ ᱠᱚᱣᱟ᱾ ᱟᱨ ᱡᱟᱦᱟᱸᱭ ᱡᱩᱫᱤ ᱵᱚᱸᱜᱟ ᱴᱚᱸᱜᱟ ᱠᱚ ᱤᱭᱟᱹᱭᱟ ᱛᱟᱞᱦᱮ ᱱᱚᱝᱠᱟ ᱡᱟᱦᱟᱱᱟᱜ ᱛᱷᱟᱹᱨᱤ ᱠᱚᱨᱮ ᱠᱚ ᱤᱫᱤ ᱛᱚᱨᱟᱭᱟ ᱛᱚᱣᱟ ᱠᱚ ᱤᱭᱟᱹ ᱠᱚ᱾ ᱠᱟᱭᱨᱟ ᱠᱚ ᱤᱭᱟᱹ ᱠᱚ ᱠᱚ ᱤᱫᱤ ᱛᱟᱨᱟᱭᱟ᱾ ᱛᱟᱨᱯᱚᱨᱮ ᱚᱸᱰᱮ ᱵᱚᱸᱜᱟ ᱵᱩᱨᱩ ᱠᱚ ᱦᱩᱭᱩᱜ-ᱟ᱾ ᱦᱩᱭ ᱯᱚᱨᱮ ᱩᱱᱠᱩ ᱥᱤᱢ ᱴᱤᱢ ᱠᱚ ᱤᱭᱟᱹ ᱠᱚᱣᱟ ᱠᱚ᱾ ᱜᱮᱵ ᱠᱚᱣᱟ ᱠᱚ ᱛᱟᱨᱯᱚᱨᱮ, ᱦᱳᱭ᱾ ᱛᱟᱨᱯᱚᱨᱮ ᱢᱮᱨᱚᱢ ᱠᱚ ᱤᱭᱟᱹᱭᱟ ᱠᱚ ᱢᱟᱜᱮᱭᱟ ᱠᱚ᱾ ᱛᱟᱨᱯᱚᱨ ᱚᱱᱟ ᱠᱚ ᱚᱱᱮ ᱪᱟᱵᱟ ᱵᱟᱲᱟ ᱠᱟᱛᱮᱜ᱾ ᱛᱟᱨᱯᱚᱨᱮ ᱢᱟᱱᱮ ᱥᱤᱢ ᱡᱟᱦᱟᱸ ᱠᱚ ᱛᱟᱦᱮᱱᱟ᱾ ᱩᱱᱠᱩ ᱥᱤᱢ ᱠᱚ ᱤᱭᱟᱹ ᱠᱚᱣᱟ, ᱢᱟᱱᱮ ᱯᱩᱴᱩᱨ ᱠᱚᱣᱟ ᱠᱚ ᱯᱩᱴᱩᱨ ᱵᱟᱲᱟ ᱠᱟᱛᱮᱜ ᱟᱫᱚ ᱩᱸᱻ ᱛᱤᱠᱤᱱ ᱵᱮᱲᱟ ᱡᱚᱢ ᱧᱩ ᱦᱩᱭᱩᱜ-ᱟ, ᱛᱟᱨᱟᱥᱤᱧ ᱛᱟᱨᱟᱥᱤᱧ ᱠᱚ ᱛᱮ ᱛᱟᱨᱯᱚᱨᱮ ᱢᱟᱱᱮ ᱮᱱᱮᱡ ᱠᱚ ᱟᱨᱟᱢᱵᱚᱜ-ᱟ᱾ ᱟᱹᱭᱩᱵ ᱟᱹᱭᱩᱵ ᱥᱚᱢᱚᱭ, ᱦᱳᱭ᱾
ᱟᱪᱪᱷᱟ᱾
ᱟᱫᱚ ᱚᱱᱟᱫᱚ ᱯᱩᱨᱟᱹ ᱪᱟᱞᱟᱜ-ᱟ, ᱢᱟᱱᱮ ᱮᱥᱮ ᱛᱟᱞᱟ ᱟᱭᱩᱵ ᱫᱷᱟᱹᱵᱤᱡ ᱮᱱᱮᱡ ᱠᱚ ᱪᱟᱞᱟᱜ-ᱟ᱾ ᱢᱟᱱᱮ ᱚᱸᱰᱮ ᱤᱭᱟᱹᱨᱮ ᱮᱱᱮᱡ ᱠᱟᱛᱮ ᱡᱟᱦᱮᱨ ᱨᱮ ᱮᱱᱮᱡ ᱠᱟᱛᱮᱜ᱾ ᱛᱚ ᱡᱟᱦᱟᱸ ᱨᱮ ᱢᱤᱫ ᱡᱟᱭᱜᱟ ᱠᱚ ᱟᱠᱷᱲᱟᱭᱟ ᱟᱫᱚ ᱚᱱᱟ ᱟᱠᱷᱲᱟ ᱨᱮᱜᱮ ᱠᱚ ᱢᱚᱴᱟ ᱢᱩᱴᱤ ᱠᱚ ᱮᱱᱮᱡᱟ ᱵᱟᱨᱚ ᱴᱟ ᱮᱠᱴᱟ ᱫᱷᱟᱹᱵᱤᱡ ᱦᱳᱭ
ᱛᱚ ᱜᱚᱢᱠᱮ ᱥᱟᱹᱨᱫᱤ ᱦᱤᱞᱳᱜ ᱫᱚ ᱟᱞᱮᱭᱟᱜ ᱫᱚ ᱚᱱᱠᱟ ᱜᱮ ᱥᱮᱛᱟᱜ ᱨᱮ ᱞᱚᱜᱚᱱ ᱧᱚᱜ ᱛᱳᱯᱳ ᱵᱟᱲᱟ ᱠᱟᱛᱮᱫ ᱱᱟᱭᱠᱮ ᱚᱲᱟᱜ ᱵᱚᱱ ᱪᱟᱜᱼᱟ ᱛᱟᱯᱚ ᱨᱮ ᱱᱟᱭᱠᱮᱹ ᱚᱲᱟᱜ ᱪᱟ ᱠᱟᱛᱮ ᱱᱟᱭᱠᱮ ᱵᱚ ᱩᱰᱩᱜ ᱟᱹᱜᱩ ᱮᱭᱟ ᱦᱮᱸᱥᱮ
ᱛᱚ ᱟᱞᱮ ᱥᱮᱫ ᱫᱚ ᱱᱚᱜᱼᱚᱭ ᱱᱚᱝᱠᱟ ᱱᱟᱭᱠᱮ ᱵᱚᱱ ᱩᱰᱩᱝ ᱟᱹᱜᱩ ᱮᱭᱟ ᱛᱟᱨᱯᱚ ᱨᱮ ᱚᱸᱰᱮᱻ ᱢᱟᱹᱡᱷᱤᱭᱟᱜ ᱚᱲᱟᱜ ᱢᱟᱹᱡᱷᱤᱭᱟᱜ ᱚᱲᱟᱜ ᱚᱸᱰᱮ ᱢᱟᱱᱮ ᱱᱟᱭᱠᱮᱭᱟᱜ ᱚᱲᱟᱜ ᱠᱷᱚᱱ ᱜᱮ ᱩᱰᱩᱝ ᱛᱚᱨᱟ ᱚᱲᱟᱜ ᱚᱱᱠᱟ ᱤᱭᱟᱹ ᱤᱭᱟᱹ ᱛᱮᱜᱮ ᱟᱞᱮ ᱫᱚ ᱮᱱᱮᱡ ᱮᱱᱮᱡ ᱛᱮ ᱡᱟᱦᱮᱨ ᱞᱮ ᱦᱤᱡᱩᱜᱼᱟ
ᱛᱚ ᱢᱟᱹᱡᱷᱤᱭᱟᱜ ᱚᱸᱰᱮ ᱻᱚᱸᱰᱮ ᱦᱚᱸ ᱢᱤᱫᱴᱟᱝ ᱦᱩᱰᱤᱧ ᱧᱚᱜ ᱡᱟᱦᱟᱸ ᱥᱟᱨᱡᱚᱢ ᱫᱟᱨᱮ ᱛᱮ ᱚᱸᱰᱮ ᱞᱮ ᱵᱮᱱᱟᱣ ᱠᱟᱜᱼᱟ
ᱪᱷᱟᱢᱰᱟ ᱞᱮᱠᱟ ᱫᱚ ᱵᱟᱝ ᱚᱸᱰᱮ ᱫᱚ ᱠᱟᱹᱴᱤᱡ ᱵᱤᱫ ᱠᱟᱜᱼᱟ ᱞᱮ ᱚᱸᱰᱮ ᱯᱮ ᱫᱷᱟᱣ ᱞᱮ ᱟᱹᱪᱩᱨᱚᱜᱼᱟ ᱮᱱᱮᱡ ᱮᱱᱮᱡ ᱛᱮᱜᱮ ᱛᱟᱨᱯᱚ ᱨᱮ ᱛᱟᱨᱯᱚ ᱨᱮ ᱡᱟᱦᱟᱸ ᱟᱞᱮᱭᱟᱜ ᱡᱟᱦᱟᱸ ᱱᱚᱣᱟ ᱤᱭᱟᱹ ᱛᱟᱦᱮᱱᱟ ᱦᱮᱸ ᱜᱚᱝᱠᱮ ᱞᱟᱹᱭ ᱵᱤᱱ ᱡᱟᱦᱟᱸᱻ ᱠᱩᱞᱦᱤ ᱢᱩᱪᱟᱹᱫ ᱟᱨᱠᱤ ᱚᱸᱰᱮ ᱦᱚᱸ ᱱᱚᱣᱟ ᱥᱟᱨᱡᱚᱢ ᱤᱭᱟᱹ ᱜᱮᱞᱮ ᱵᱤᱫ ᱠᱟᱜᱼᱟ ᱚᱸᱰᱮ ᱦᱚᱸ ᱵᱟᱨ ᱫᱷᱟᱣ ᱯᱮ ᱫᱷᱟᱣ ᱞᱮ ᱟᱹᱪᱩᱨᱚᱜ ᱯᱮ ᱫᱷᱟᱣ ᱞᱮ ᱟᱹᱪᱩᱨᱚᱜ ᱛᱮ ᱮᱱᱮᱡ ᱮᱱᱮᱡ ᱛᱮ ᱮᱱᱮᱡ ᱮᱱᱮᱡ ᱛᱮ ᱟᱞᱮ ᱫᱚ ᱯᱩᱨᱟᱹ ᱡᱟᱦᱮᱨ ᱞᱮ ᱪᱟᱞᱟᱜᱼᱟ᱾ ᱥᱮᱛᱟᱜ ᱵᱮᱲᱟ ᱛᱚ ᱟᱯᱮ ᱫᱚ ᱜᱚᱢᱠᱮ ᱱᱚᱣᱟ ᱮᱱᱮᱡ ᱮᱱᱮᱡ ᱛᱮᱯᱮ ᱪᱟᱞᱟᱜᱼᱟ ᱥᱮ ᱥᱚᱡᱷᱮ ᱜᱮᱯᱮ ᱛᱟᱲᱟᱢ ᱛᱟᱲᱟᱢ ᱤᱫᱤᱭᱟ?
ᱤᱭᱟᱹ ᱚᱲᱟᱜ ᱠᱷᱚᱱᱟᱜ ᱫᱚ ᱛᱚ ᱡᱟᱦᱟᱸ ᱨᱮ ᱤᱭᱟᱹ ᱦᱩᱭᱩᱜᱼᱟ ᱢᱟᱱᱮ ᱡᱟᱦᱟᱸ ᱤᱭᱟᱹ ᱚᱲᱟᱜ ᱡᱟᱦᱟᱸᱭ
ᱱᱟᱭᱠᱮ ᱚᱲᱟᱜ
ᱱᱟᱭᱠᱮ ᱚᱲᱟᱜ ᱩᱱᱤᱭᱟᱜ ᱚᱲᱟᱜ ᱠᱷᱚᱱᱟᱜ ᱩᱱ ᱠᱚ ᱩᱰᱩᱝ ᱠᱟᱛᱮᱜ ᱮᱱᱮᱡ ᱛᱮᱜᱮ ᱠᱚ ᱪᱟᱞᱟᱜᱼᱟ᱾
ᱟᱪᱪᱷᱟ ᱟᱪᱪᱷᱟ
ᱦᱳᱭ
ᱛᱚ ᱜᱚᱢᱠᱮ ᱟᱨᱦᱚᱸ ᱡᱚᱠᱷᱚᱱ ᱟᱵᱚ ᱵᱩᱱ ᱟᱭᱩᱵ ᱡᱚᱠᱷᱚᱱ ᱱᱟᱭᱠᱮ ᱵᱩᱱ ᱟᱹᱜᱩᱭᱮᱭᱟ ᱥᱮᱵᱚᱱ ᱨᱩᱣᱟᱹᱲᱟ ᱩᱱᱦᱚᱸ ᱮᱱᱮᱡ ᱮᱱᱮᱡ ᱛᱮᱜᱮ ᱥᱮ ᱩᱱ ᱫᱚ ᱵᱟᱝ?
ᱦᱳᱭ ᱩᱱ ᱡᱚᱠᱷᱚᱱ ᱦᱚᱸ ᱮᱱᱮᱡ ᱮᱱᱮᱡ ᱛᱮᱜᱮ ᱮᱱᱮᱡ ᱮᱱᱮᱡ ᱛᱮᱜᱮ ᱛᱟᱨᱯᱚᱨ ᱠᱤᱪᱷᱩ ᱠᱤᱪᱷᱩ ᱡᱟᱭᱜᱟ ᱢᱮᱱᱟᱜᱼᱟ ᱚᱸᱰᱮ ᱠᱤᱪᱷᱩ ᱵᱟᱨ ᱯᱮ ᱫᱚᱢ ᱟᱹᱪᱩᱨ ᱠᱟᱛᱮ ᱛᱟᱨᱯᱚᱨ ᱚᱲᱟᱜ ᱠᱚ ᱟᱹᱜᱩ ᱦᱚᱴᱚ ᱠᱟᱭᱟ᱾
ᱮᱻ ᱟᱞᱮ ᱥᱮᱫ ᱦᱚᱸ ᱜᱚᱢᱠᱮ ᱚᱱᱠᱟ ᱜᱮ ᱮᱱᱮᱡ ᱮᱱᱮᱡ ᱛᱮᱜᱮ ᱟᱭᱩᱵ ᱵᱮᱲᱟ ᱦᱚᱸ ᱟᱹᱜᱩ ᱨᱩᱣᱟᱹᱲ ᱫᱚ ᱛᱟᱨᱯᱚ ᱨᱮ ᱡᱮᱢᱚᱱ ᱥᱮᱫ ᱫᱚ ᱱᱚᱜᱼ ᱚᱭ ᱮ ᱨᱩᱣᱟᱹᱲ ᱥᱩᱢᱟᱹᱭ ᱮᱱᱮᱡ ᱮᱱᱮᱡ ᱛᱮ ᱛᱟᱯᱚᱨ ᱡᱚᱠᱷᱚᱱ ᱱᱩᱠᱩ ᱟᱵᱚ ᱵᱚᱸᱜᱟ ᱵᱩᱨᱩ ᱠᱚᱠᱚ ᱦᱤᱡᱩᱜᱼᱟ ᱛᱚ
ᱦᱩᱸ
ᱛᱚ ᱵᱚᱸᱜᱟ ᱵᱚᱸᱜᱟ ᱵᱩᱨᱩ ᱠᱚ ᱡᱟᱸᱜᱟ ᱠᱩ ᱟᱹᱨᱩᱵ ᱠᱟᱛᱜ ᱥᱩᱱᱩᱢ ᱠᱩ ᱚᱡᱚᱜ ᱠᱟᱛᱮᱜ ᱛᱟᱯᱚᱨᱮ ᱱᱚᱝᱠᱟ ᱱᱩᱠᱩ ᱠᱚ ᱱᱟᱭᱠᱮ ᱦᱚᱸ ᱵᱟᱭ ᱠᱟᱛᱮᱜ ᱛᱟᱨᱯᱚᱨᱮ ᱵᱚᱸᱜᱟ ᱵᱚᱸᱜᱟ ᱠᱚ ᱥᱩᱢᱟᱹᱱ ᱠᱟᱛᱮᱜ ᱛᱟᱯᱚᱨᱮ ᱟᱞᱮᱥᱮᱫ ᱫᱚ ᱠᱟᱹᱴᱤᱡ ᱠᱚ ᱮᱱᱮᱡ ᱥᱮᱨᱮᱧᱟ ᱢᱟᱱᱮ ᱟᱫᱚ ᱞᱟᱜᱽᱲᱮ ᱮᱱᱮᱡ ᱥᱮᱨᱮᱧ ᱪᱮᱫ ᱮᱱᱮᱡ ᱵᱚᱱ ᱞᱟᱹᱭᱮᱫᱟ ᱡᱟᱦᱳᱠ ᱢᱟᱱᱮ ᱵᱟᱦᱟ ᱮᱱᱮᱡ᱾
ᱛᱚ ᱚᱱᱟ ᱠᱚᱫᱚ ᱱᱟᱭᱠᱮ ᱠᱚ ᱵᱟᱭ ᱠᱟᱛᱮᱜ ᱫᱚᱯᱮ ᱮᱜ ᱮᱱᱮᱡ ᱜᱮᱭᱟ ᱥᱮ ᱵᱟᱝ ᱢᱟᱱᱮ ᱴᱟᱢᱟᱠ ᱛᱩᱢᱫᱟᱜ ᱟᱛᱮᱜ?
ᱦᱮᱸ ᱚᱱᱟᱞᱮ ᱮᱱᱮᱡᱟ ᱜᱮᱫᱚ ᱚᱱᱟ ᱚᱱᱟ ᱠᱚᱫᱚ ᱮᱱᱮᱡ ᱦᱩᱭᱩᱜᱼᱟ ᱢᱩᱪᱟᱹᱫ ᱨᱮ ᱵᱟᱭ ᱵᱟᱲᱟ ᱠᱟᱛᱮᱫ᱾ ᱛᱟᱞᱟ ᱟᱭᱩᱵ ᱫᱷᱟᱹᱵᱤᱡ ᱮᱱᱮᱡ ᱫᱚ ᱪᱟᱞᱟᱜᱼᱟ᱾
ᱢᱟᱱᱮ ᱧᱤᱫᱟᱹ ᱫᱷᱟᱹᱵᱤᱡ ᱦᱮᱸᱥᱮ?
ᱦᱩᱸ ᱧᱤᱫᱟᱹᱫᱷᱟᱵᱤᱡ ᱮᱱᱮᱡ ᱫᱚ ᱪᱟᱞᱟᱜ-ᱟ ᱟᱨ ᱛᱟᱨ ᱯᱚᱨᱮ ᱛᱤᱱ ᱟᱜ ᱚᱱᱠᱟ ᱥᱮᱛᱟᱜ ᱥᱮᱛᱟᱜ ᱯᱨᱚᱛᱤᱴᱟ ᱚᱲᱟᱜ ᱠᱷᱚᱱᱟᱜ ᱦᱤᱡᱩᱜ ᱟᱠᱚ ᱢᱤᱫ ᱦᱚᱲ ᱠᱟᱛᱮᱜ ᱢᱟᱱᱮ ᱠᱩᱲᱤ ᱦᱚᱯᱚᱱ ᱠᱚ ᱟᱫᱚ ᱠᱚ ᱠᱟᱴᱟ ᱠᱚ ᱟᱨᱩᱵᱮ ᱛᱮ ᱛᱟᱨᱯᱚᱨᱮ ᱫᱟᱜ ᱫᱩᱞ ᱠᱟᱛᱮᱫ ᱫᱟᱜ ᱠᱚ ᱫᱩᱞᱟᱭ ᱛᱮ ᱟᱫᱚ ᱡᱚᱛᱚ ᱢᱟᱱᱮ ᱡᱮᱡᱟᱨ ᱫᱟᱜ ᱠᱚ ᱫᱩᱞᱟᱜᱼᱟ ᱟᱨ ᱮᱱ ᱦᱤᱞᱳᱜ ᱫᱚ ᱯᱩᱨᱟᱹ ᱥᱟᱨᱟᱫᱤᱱ ᱠᱚ ᱮᱱᱮᱡᱟ᱾
ᱦᱮᱸ ᱛᱚ ᱜᱚᱝᱠᱮ ᱟᱞᱮ ᱥᱮᱫ ᱦᱚᱸ ᱚᱱᱠᱟᱜᱮ ᱢᱟᱱᱮ ᱢᱤᱫ ᱜᱮ ᱟᱵᱚ ᱫᱚ ᱦᱮᱸᱥᱮ?
ᱠᱤᱪᱷᱩᱜᱟᱱ ᱡᱟᱭᱜᱟ ᱠᱚᱨᱮ ᱫᱚᱞᱤᱧ ᱧᱮᱞ ᱟᱠᱟᱫᱟ ᱢᱟᱱᱮ ᱠᱟᱹᱴᱤᱡ ᱟᱞᱟᱫᱟ ᱟᱞᱟᱫᱟ ᱜᱮᱛᱟ ᱵᱚᱱᱟ ᱵᱟᱦᱟ ᱵᱚᱸᱜᱟ ᱫᱚ ᱢᱟᱱᱟᱣ ᱟᱵᱚᱱᱟᱜ᱾ ᱠᱮ ᱟᱞᱟᱫᱟ
ᱟᱞᱟᱫᱟ ᱵᱚᱞᱛᱮ ᱪᱮᱫ ᱞᱮᱠᱟ ᱟᱞᱟᱫᱟ?
ᱢᱟᱱᱮ ᱡᱮᱢᱚᱱ ᱦᱚᱜ ᱱᱚᱝᱠᱟ ᱟᱵᱚ ᱫᱚ ᱮᱱᱮᱡ ᱮᱱᱮᱡ ᱛᱮᱵᱚᱱ ᱪᱟᱞᱟᱜᱼᱟ ᱦᱮᱸᱥᱮ
ᱦᱩᱸ
ᱫᱚ ᱟᱹᱰᱤ ᱜᱟᱱ ᱡᱟᱭᱜᱟ ᱨᱮᱜᱮ ᱚᱱᱠᱟ ᱥᱚᱡᱤ ᱠᱚ ᱛᱟᱲᱟᱢ ᱤᱫᱤᱭᱟ᱾
ᱟᱡ
ᱚᱱᱮ ᱚᱱᱠᱟ ᱠᱤᱪᱷᱩᱜᱟᱱ ᱟᱞᱟᱜ
ᱱᱚᱣᱟ ᱛᱟᱦᱚᱞᱮ ᱚᱠᱟᱥᱮᱫ ᱚᱠᱟ ᱚᱠᱟ ᱥᱮᱱ ᱱᱚᱣᱟ ᱫᱚ ᱚᱠᱟ ᱫᱤᱥᱚᱢ ᱥᱮᱱ?
ᱱᱚᱣᱟ ᱫᱚ ᱦᱳᱭᱳᱜ ᱠᱟᱱᱟ ᱦᱟᱱᱛᱮ ᱵᱤᱞᱟᱹᱛ ᱫᱤᱥᱚᱢ ᱥᱮᱫ᱾
ᱵᱤᱞᱟᱹᱛ ᱫᱤᱥᱚᱢ ᱥᱮᱫ᱾
ᱵᱤᱞᱟᱹᱛ ᱫᱤᱥᱚᱢ ᱢᱟᱱᱮ ᱚᱱᱠᱟ ᱵᱟᱸᱠᱩᱲᱟ ᱰᱤᱥᱴᱤᱠ ᱚᱱᱠᱟ ᱧᱩᱨᱩᱜ ᱟᱠᱚ᱾
ᱱᱮᱥ ᱫᱚ ᱵᱟᱠᱚ ᱢᱟᱱᱟᱣᱟ?
ᱚᱱᱛᱮ ᱨᱮᱜᱮ ᱞᱤᱧ ᱟᱸᱡᱚᱢ ᱞᱮᱜᱼᱟ ᱟᱨ ᱚᱱᱛᱮ ᱫᱚ ᱜᱚᱝᱠᱮ ᱡᱮᱢᱚᱱ ᱟᱵᱚᱱᱟᱜ ᱟᱵᱚᱱᱟᱜ ᱤᱭᱟᱹ ᱪᱮᱫ ᱞᱮᱠᱟ ᱵᱚᱱ ᱢᱟᱱᱟᱣᱟ ᱟᱵᱚ ᱱᱚᱣᱟ ᱩᱜ ᱠᱷᱩᱱᱴᱟᱹᱣ ᱵᱤᱱ ᱵᱟᱲᱟᱭ ᱜᱮᱭᱟ ᱛᱚ ᱠᱷᱩᱱᱴᱟᱹᱣ
ᱥᱚᱦᱚᱨᱟᱭ ᱥᱚᱦᱚᱨᱟᱭ ᱦᱮᱛᱚ
ᱦᱮᱸ ᱦᱳᱭ ᱥᱚᱦᱚᱨᱟᱭ ᱯᱚᱨᱚᱵᱽ᱾
ᱚ ᱥᱚᱦᱚᱨᱟᱭ ᱯᱚᱨᱚᱵᱽ ᱫᱚ ᱢᱚᱴᱟᱢᱩᱴᱤ
ᱥᱚᱨᱦᱟᱭ ᱯᱚᱨᱚᱵᱽ ᱫᱚ ᱪᱮᱫ ᱞᱮᱠᱟ ᱯᱩᱱ ᱫᱤᱱ ᱵᱚ ᱢᱟᱱᱟᱣᱟ ᱪᱮᱫ ᱞᱮᱠᱟ ᱟᱹᱞᱤᱧ ᱦᱚ ᱪᱮᱫ ᱞᱮᱠᱟ ᱵᱚᱱ ᱢᱮᱛᱟᱜ-ᱟ ᱚᱱᱟ ᱢᱟ ᱵᱟᱹᱞᱤᱧ ᱵᱟᱲᱟᱭᱟ ᱾ ᱰᱟᱝᱨᱤ ᱠᱚ ᱵᱚᱱ ᱟᱨᱩᱵ ᱮᱜ ᱯᱮ ᱯᱮ ᱯᱩᱱ ᱫᱤᱱ ᱫᱷᱚᱨᱮ ᱰᱟᱹᱝᱨᱤ ᱵᱚᱱ ᱟᱹᱩᱵ ᱠᱚᱣᱟ ᱦᱮᱸ ᱥᱮ᱾
ᱦᱚᱸ ᱦᱚᱸ ᱾
ᱟᱨ ᱱᱩᱠᱩ ᱥᱩᱱᱩᱢ ᱠᱚᱵᱩᱱ ᱚᱡᱚᱜ ᱵᱟᱲᱟ ᱟᱠᱚᱣᱟ ᱾
ᱦᱩᱸ ᱾
ᱛᱟᱨᱯᱚᱨᱮ ᱵᱚᱱ ᱪᱚᱯ ᱵᱟᱲᱟ ᱠᱚᱣᱟ ᱾
ᱦᱩᱸ ᱾
ᱛᱟᱨ ᱯᱚᱨᱮ ᱱᱚᱣᱟ ᱥᱚᱨᱦᱟᱭ ᱯᱚᱨᱚᱵᱽ ᱨᱮᱫᱚ ᱟᱯᱮ ᱥᱮᱫ ᱫᱚ ᱪᱮᱫ ᱯᱤᱴᱷᱟᱹ ᱠᱚ ᱵᱮᱱᱟᱣ ᱜᱮᱭᱟ?
ᱥᱚᱦᱚᱨᱟᱭ ᱯᱚᱨᱚᱵᱽ ᱫᱚ ᱮᱢᱱᱤ ᱱᱚᱝᱠᱟ ᱪᱷᱟᱠᱟ ᱪᱷᱟᱠᱤ ᱜᱮᱞᱮ ᱠᱚᱨᱟᱣᱟ ᱟᱨ ᱡᱩᱫᱤ ᱢᱚᱱᱮ ᱠᱷᱟᱱ ᱛᱟᱞᱮ ᱡᱤᱞ ᱯᱤᱴᱷᱟᱹ᱾
ᱦᱮᱸ ᱾
ᱟᱨ ᱞᱮᱴᱚ ᱠᱚ ᱱᱚᱣᱟ ᱠᱚᱜᱮ
ᱟᱪᱪᱷᱟ ᱢᱟᱱᱮ ᱯᱟᱛᱲᱟ ᱯᱤᱴᱷᱟᱹ ᱦᱩᱭᱩᱜ, ᱦᱩᱭᱩᱜ ᱜᱮᱭᱟ ᱥᱮ ᱵᱟᱝ?
ᱦᱳᱭ ᱚᱱᱟ ᱜᱤ ᱡᱤᱞ ᱯᱤᱴᱷᱟᱹ ᱞᱤᱧ ᱞᱟᱹᱭᱮᱫ ᱫᱚ᱾
ᱟᱪᱪᱷᱟ ᱟᱪᱪᱷᱟ ᱦᱮᱸ ᱾ ᱟᱹᱰᱤ ᱜᱟᱱ ᱡᱟᱭᱜᱟ ᱨᱮᱜᱮ ᱞᱤᱧ ᱟᱸᱡᱚᱢ ᱠᱟᱫᱟ ᱱᱚᱸᱣᱟ ᱥᱚᱨᱦᱟᱭ ᱨᱮᱫᱚ ᱢᱟᱱᱮ ᱵᱟᱠᱚ ᱱᱚᱣᱟ ᱯᱟᱛᱲᱟ ᱯᱤᱴᱷᱟᱹ ᱵᱟᱠᱚ ᱵᱮᱱᱟᱣᱟ᱾ ᱩᱱᱠᱩ ᱫᱚ ᱚᱱᱟ ᱫᱩᱞ ᱯᱤᱴᱷᱟᱹ ᱠᱚ ᱵᱮᱱᱟᱣᱟ ᱢᱟᱱᱮ ᱥᱩᱱᱩᱢ ᱟᱻ ᱟᱱᱮ ᱚᱱᱮ ᱥᱩᱱᱩᱢ ᱠᱚ ᱪᱷᱟᱠᱟᱣᱟ ᱦᱮᱸ ᱦᱮᱸ ᱮᱠᱫᱚᱢ ᱾
ᱦᱳᱭ ᱚᱱᱟ ᱫᱚ ᱡᱷᱚᱛᱚ ᱚᱱ ᱩᱱ ᱡᱚᱠᱷᱚᱡ ᱫᱚ ᱥᱚᱨᱦᱟᱭ ᱡᱚᱠᱷᱚᱱ ᱫᱚ ᱵᱮᱥᱤᱨ ᱵᱷᱟᱜᱽ ᱜᱮ ᱚᱱᱟ ᱪᱷᱟᱠᱟ ᱯᱤᱴᱷᱟᱹ ᱠᱚ ᱠᱚᱨᱟᱣ ᱵᱟᱲᱟᱭᱟ ᱟᱠᱚ ᱛᱳᱢᱟᱨ ᱟᱨ ᱡᱟᱦᱟᱸᱭ ᱫᱚ ᱠᱚ ᱢᱚᱱ ᱡᱚᱢ ᱥᱟᱱᱟ ᱠᱚᱣᱟ ᱛᱟᱞᱦᱮ ᱠᱷᱟᱱ ᱥᱟᱠᱟᱢ ᱯᱤᱴᱷᱟᱹ ᱠᱚ ᱡᱚᱢᱟ᱾ ᱟᱨ ᱥᱟᱠᱟᱢ ᱯᱤᱴᱷᱟᱹ ᱫᱚ ᱮᱥᱯᱮᱥᱟᱞᱤ ᱚᱱᱟ ᱫᱚ ᱥᱟᱠᱨᱟᱛ ᱡᱚᱠᱷᱚᱱ ᱾ ᱢᱟᱱᱮ ᱚᱱᱟ ᱫᱚ ᱵᱤ-ᱵᱤᱥᱤ ᱦᱮᱸ ᱥᱟᱠᱨᱟ ᱥᱚᱢᱚᱭ ᱦᱳᱭ ᱦᱮᱸ ᱾
ᱛᱚ ᱟᱞᱮ ᱦᱚᱸ ᱚᱝᱠᱟ ᱜᱮ ᱜᱚᱢ-ᱜᱚᱢᱠᱮ ᱱᱚᱣᱟ ᱤᱭᱟᱹ ᱨᱮᱫᱚ ᱯᱟᱛᱲᱟ ᱯᱤᱴᱷᱟᱹ ᱫᱚ ᱵᱟᱞᱮ ᱵᱮᱱᱟᱣ ᱜᱮᱭᱟ ᱱᱚᱣᱟ ᱥᱚᱨ-ᱥᱚᱨᱦᱟᱭ ᱯᱚᱨᱚᱵᱽ ᱨᱮᱫᱚ ᱾ ᱦᱮᱸ ᱱᱚᱣᱟ ᱥᱟᱠᱨᱟᱛ ᱯᱚᱨᱚᱵᱽ ᱨᱮᱜᱮ ᱚᱱᱟ ᱫᱚ
ᱦᱩᱸ᱾
ᱟᱨ ᱥᱚᱨᱦᱟᱭ ᱯᱚᱨᱚᱵᱽ ᱨᱮ ᱡᱟᱦᱟᱸ ᱟᱵᱚᱱᱟᱜ ᱜᱚᱢᱠᱮ ᱡᱟᱜᱟᱣᱟᱜ-ᱡᱟᱜᱟᱣ ᱡᱟᱜᱟᱱ ᱠᱚᱣᱟ ᱠᱚ ᱰᱟᱹᱝᱨᱤ ᱠᱚ ᱚᱱᱟ ᱠᱚᱫᱚ ᱟᱯᱮ ᱥᱮᱫ ᱫᱚ ᱧᱮᱞ ᱤᱫᱤᱜ ᱠᱟᱱᱟ ᱥᱮ ᱵᱟᱠᱚ ᱡᱟᱜᱟᱱ ᱠᱚ ᱜᱮᱭᱟ?
ᱦᱩᱭᱩᱜ ᱠᱟᱱᱟ ᱟᱫᱚ ᱵᱟᱹᱭ ᱵᱟᱹᱭ ᱛᱮ ᱚᱱᱟ ᱠᱚᱫᱚ ᱠᱟᱹᱴᱤᱡ ᱠᱚ ᱞᱩᱯᱛᱚ ᱤᱫᱤᱜ ᱠᱟᱱᱟ᱾ ᱱᱮᱛᱟᱜ ᱫᱚ ᱠᱟᱹᱴᱤᱡ ᱠᱚ ᱟᱯᱰᱮᱴ ᱤᱫᱤᱜ ᱠᱟᱱᱟ ᱛᱚ ᱦᱚᱲ ᱚᱱᱟ ᱠᱚᱫᱚ ᱵᱟᱝ ᱤᱭᱟᱹ ᱥᱟᱱᱟᱭᱮᱫ ᱠᱚᱣᱟ᱾ ᱛᱩᱵᱩ ᱨᱮᱦᱚᱸ ᱵᱮᱥᱤᱨ ᱵᱷᱟᱜᱽ ᱡᱟᱭᱜᱟ ᱨᱮᱜᱮ ᱢᱮᱱᱟᱜᱼᱟ᱾
ᱦᱮᱸ ᱛᱚ ᱜᱚᱢᱠᱮ ᱱᱚᱣᱟ ᱫᱚ ᱟᱵᱚᱱᱟᱜ ᱠᱚᱢ ᱵᱮᱥᱤ ᱠᱚᱢ ᱵᱮᱥᱤ ᱱᱚᱣᱟ ᱫᱚ ᱡᱮ ᱱᱚᱣᱟ ᱫᱚ ᱠᱚᱨᱟᱣ ᱞᱟᱹᱠᱛᱤᱜ ᱠᱟᱱ ᱠᱟᱱ ᱛᱟᱵᱚᱱᱟ ᱢᱟᱱᱮ ᱡᱚᱛᱚ ᱢᱟᱱᱮ ᱦᱚᱲ ᱥᱚᱢᱟᱡᱽ ᱫᱚ ᱦᱮᱸ ᱥᱮ, ᱱᱚᱣᱟ ᱫᱚ ᱟᱵᱚᱱᱟᱜ ᱯᱚᱨᱚᱵᱽ ᱠᱟᱱᱟ ᱱᱚᱣᱟ ᱠᱚᱫᱚ ᱠᱚᱨᱟᱣ ᱞᱟᱹᱠᱛᱤᱜ ᱠᱟᱱᱟ᱾ ᱟᱨ ᱡᱟᱦᱟᱸ ᱱᱚᱣᱟ ᱠᱷᱩᱱᱴᱟᱹᱣ ᱠᱷᱩᱱᱴᱟᱹᱣ ᱫᱚ ᱜᱚᱢᱠᱮ ᱡᱮᱢᱚᱱ ᱥᱚᱨᱦᱟᱭ ᱯᱚᱨᱚᱵᱽ ᱛᱚ ᱚᱱᱟ ᱰᱟᱹᱝᱨᱤ ᱠᱷᱩᱱᱴᱟᱹᱣ ᱠᱚᱫᱚ ᱧᱮᱞ ᱧᱮᱞ ᱵᱟᱲᱟᱜ ᱠᱟᱱᱟ ᱥᱮ ᱠᱚᱢ ᱦᱮᱡ ᱟᱠᱟᱱᱟ?
ᱦᱩᱸ ᱞᱟᱦᱟ ᱠᱷᱚᱱᱟᱜ ᱫᱚ ᱟᱹᱰᱤ ᱜᱮ ᱠᱚᱢ ᱟᱠᱟᱱᱟ᱾
ᱞᱟᱦᱟ ᱪᱮᱫᱠᱟ ᱠᱚ ᱠᱷᱩᱱᱴᱟᱹᱣ ᱠᱩ ᱛᱟᱦᱮᱸᱫ ᱮᱻ ᱛᱚ ᱟᱞᱮ ᱟᱛᱩ ᱴᱟᱜ ᱫᱚ ᱢᱚᱴᱟᱢᱩᱴᱤ ᱢᱟᱨᱟᱝ-ᱟ ᱟᱹᱰᱤ ᱢᱟᱨᱟᱝᱼᱟ ᱠᱩᱞᱦᱤ ᱴᱟᱜ ᱾ ᱠᱚᱢ ᱥᱮ ᱠᱚᱢ ᱩᱱᱟᱹᱜ ᱩᱭᱦᱟᱹᱨ ᱠᱟᱜ ᱢᱮ ᱥᱳᱛᱛᱚᱨ ᱟᱥᱤᱴᱤ ᱞᱮᱠᱟ ᱚᱲᱟᱜ ᱢᱮᱱᱟᱜᱼᱟ᱾ ᱦᱮᱸ ᱨᱟᱥᱤᱭᱟ ᱫᱚ ᱟᱨ ᱞᱟᱦᱟ ᱫᱚ ᱧᱮᱞᱚᱜ ᱛᱟᱦᱮᱸᱫ ᱟ ᱠᱚᱢ ᱥᱮ ᱠᱚᱢ ᱯᱨᱚᱛᱤᱴᱟ ᱴᱚᱞᱟ ᱨᱮᱜᱮ ᱢᱚᱴᱟ ᱢᱩᱴᱤ ᱠᱚ ᱛᱚᱨᱠᱚ ᱛᱟᱦᱮᱸᱫ᱾ ᱟᱨ ᱱᱮᱛᱟᱨ ᱫᱚ ᱚᱱᱠᱟ ᱫᱚ ᱵᱟᱠᱚ ᱧᱮᱞᱚᱜ ᱠᱟᱱᱟ ᱦᱚᱭᱛᱳ ᱵᱤᱱ ᱧᱮᱞᱟ ᱩᱱᱟᱹᱜ ᱢᱟᱨᱟᱝ ᱟᱛᱩ ᱠᱟᱱᱟ ᱦᱳᱭᱛᱳ ᱚᱝᱠᱟ ᱯᱮᱭᱟ ᱠᱷᱚᱱᱟᱜ ᱯᱚᱱᱭᱟ ᱰᱟᱹᱝᱨᱤ ᱵᱤᱱ ᱛᱚᱞ ᱵᱤᱱ ᱧᱮᱞ ᱠᱚᱣᱟ᱾
ᱢᱟᱥᱮ ᱛᱟᱞᱦᱮ ᱛᱚ ᱜᱚᱝᱠᱮ ᱛᱟᱞᱦᱮ ᱛᱚ ᱟᱹᱰᱤ ᱜᱮ ᱠᱚᱢ ᱦᱮᱡ ᱟᱠᱟᱱᱟ᱾
ᱦᱩᱸ ᱟᱹᱰᱤ ᱜᱮ ᱠᱚᱢ ᱦᱮᱡ ᱠᱟᱱᱟ᱾
ᱟᱞᱮ ᱫᱚ ᱜᱚᱝᱠᱮ ᱚᱝᱠᱟ, ᱟᱞᱮ ᱥᱮᱫ ᱫᱚ ᱚᱱᱟ ᱫᱚ ᱢᱟᱱᱮ ᱯᱟᱹᱦᱤᱞ ᱞᱮᱠᱟ ᱜᱮ ᱦᱩᱭᱩᱜ ᱠᱟᱱ ᱜᱮᱭᱟ ᱢᱟᱱᱮ ᱯᱟᱞᱮ ᱫᱚ ᱯᱩᱨᱟᱹ ᱢᱤᱫᱴᱟᱝ ᱟᱞᱮ ᱦᱚᱸ ᱚᱝᱠᱟ ᱨᱟᱹᱥᱤ ᱟᱛᱩ ᱜᱮ ᱟᱨ ᱟᱞᱮ ᱯᱩᱨᱟᱹ ᱡᱟᱦᱟᱸᱢ ᱰᱟᱹᱦᱤ ᱢᱮᱱᱟᱜ ᱛᱟᱞᱮᱭᱟ ᱚᱱᱟ ᱯᱩᱨᱟᱹ ᱰᱟᱹᱦᱤ ᱫᱷᱟᱨᱮ ᱫᱷᱟᱨᱮ ᱛᱮ ᱯᱩᱨᱟᱹ ᱠᱷᱩᱱᱴᱤ ᱞᱮ ᱵᱤᱫ ᱠᱟᱜᱼᱟ ᱟᱨ ᱯᱩᱨᱟᱹ ᱯᱮᱨᱮᱡ ᱰᱟᱹᱝᱨᱤ ᱞᱮ ᱛᱚᱞ ᱠᱚᱣᱟ ᱢᱟᱱᱮ ᱢᱟᱱᱮ ᱥᱚᱨᱦᱟᱭ ᱯᱚᱨᱚᱵᱽ ᱫᱚ ᱟᱹᱰᱤ ᱨᱟᱹᱥᱠᱟᱹ ᱨᱚᱢᱚᱡᱽ ᱛᱮᱜᱮ ᱞᱮ ᱯᱟᱨᱚᱢᱟ᱾
ᱟᱪᱪᱷᱟ, ᱟᱪᱪᱷᱟ᱾ ᱡᱟᱦᱟᱸ ᱠᱚᱨᱮ ᱵᱟᱦᱨᱮ ᱠᱚᱨᱮ ᱵᱮᱱ ᱪᱟᱞᱟᱣ ᱵᱟᱲᱟ ᱡᱮᱢᱚᱱ ᱡᱟᱦᱟᱸᱨᱮ ᱠᱷᱚᱱᱱᱚᱱ, ᱡᱟᱜᱚᱨᱚᱱ ᱵᱟ ᱚᱱᱟ ᱠᱚᱨᱮ ᱠᱷᱚᱱᱱᱟᱱ ᱢᱟ ᱟᱹᱰᱤ ᱯᱷᱮᱢᱟᱥ ᱡᱟᱭᱜᱟ ᱠᱟᱱᱟ ᱥᱮ᱾ ᱤᱭᱟᱹ ᱠᱚ ᱦᱩᱭᱩᱜᱼᱟ, ᱵᱟᱹᱵᱤᱱ ᱪᱟᱞᱟᱣ ᱵᱟᱲᱟᱣ? ᱚᱱᱮ ᱡᱟᱦᱟᱸ ᱥᱚᱦᱚᱨᱟᱭ ᱨᱮᱜᱮ ᱦᱩᱭᱩᱜᱼᱟ ᱡᱟᱜᱽᱨᱚᱢ ᱠᱚ᱾
ᱦᱩᱸ᱾
ᱛᱟᱦᱚᱞᱮ ᱠᱳᱞᱠᱟᱛᱟ ᱢᱟᱜ ᱢᱚᱬᱮ ᱠᱚ ᱚᱱᱠᱟ ᱵᱟᱵᱤᱱ ᱪᱟᱞᱟᱣ ᱵᱟᱲᱟ ᱟᱠᱟᱱᱟ? ᱚᱱᱟ
ᱦᱮᱸ ᱠᱳᱞᱠᱟᱛᱟ ᱢᱟᱜ ᱢᱚᱬᱮ ᱫᱚ ᱜᱚᱢᱠᱮ ᱱᱤᱭᱟᱹ ᱫᱷᱟᱣ ᱪᱟᱞᱟᱣ ᱪᱟᱞᱟᱜ ᱟᱫᱚ ᱵᱮᱥᱛᱚ ᱠᱷᱟᱹᱛᱤᱨ ᱛᱮ ᱵᱟᱞᱤᱧ ᱪᱟᱞᱟᱣ ᱞᱮᱱᱟ᱾
ᱟᱪᱪᱷᱟ, ᱟᱪᱪᱷᱟ ᱞᱟᱦᱟ ᱛᱮᱫ ᱵᱟ ᱵᱤᱱ ᱪᱟᱞᱟᱣ ᱵᱟᱲᱟ ᱟᱠᱟᱱᱟ ᱱᱤᱭᱟᱹ ᱫᱚᱢ ᱜᱮ ᱯᱳᱭᱞᱳ ᱵᱮᱱ ᱴᱟᱨᱜᱮᱴ ᱞᱮᱫᱟ ᱠᱤᱱᱛᱩ ᱵᱟᱝ ᱦᱩᱭ ᱞᱮᱱ ᱛᱟᱵᱮᱱᱟ᱾ ᱟᱪᱪᱷᱟ, ᱟᱪᱪᱷᱟ, ᱟᱪᱪᱷᱟ, ᱛᱟᱦᱚᱞᱮ ᱠᱳᱞᱠᱟᱛᱟ ᱠᱚᱫᱚ ᱪᱟᱞᱟᱣ ᱵᱟᱲᱟ ᱠᱟᱱᱟ ᱵᱤᱱ ᱥᱮ ᱵᱟᱝ ᱵᱟᱝ ᱟᱵᱤᱱ
ᱦᱮᱸ, ᱦᱮᱸ ᱠᱳᱞᱠᱟᱛᱟ ᱫᱚ ᱞᱤᱧ ᱪᱟᱞᱟᱣ ᱞᱮᱱᱟ᱾
ᱪᱮᱫ ᱠᱟᱨᱚᱱ ᱛᱮ ᱵᱤᱱ ᱪᱟᱞᱟᱣ ᱞᱮᱱᱟ?
ᱠᱳᱞᱠᱟᱛᱟ ᱦᱩᱭᱩᱜ ᱠᱟᱱᱟ ᱟᱹᱞᱤᱧ ᱫᱚ ᱜᱚᱢ ᱜᱚᱢᱠᱮ